ᱵᱤᱱ ᱦᱮᱸ ᱡᱚᱦᱟᱨ ᱜᱮ ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱ ᱜᱮᱭᱟ ᱟᱵᱮᱱ ᱵᱮᱱ ᱟᱸᱡᱚᱢᱮᱫ ᱠᱟᱱᱟ ᱟᱹᱞᱤᱧᱟᱜ ᱟᱣᱟᱡ ᱠᱞᱤᱭᱟᱨ ᱜᱮ᱾ ᱦᱳᱭ ᱪᱮᱫᱞᱮᱠᱟ ᱱᱟᱯᱟᱭ ᱵᱟᱲᱟ ᱜᱮ᱾
ᱦᱮᱸ ᱱᱟᱯᱟᱭ ᱜᱮ᱾ ᱟᱹᱵᱤᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱜᱮ, ᱟᱨ ᱡᱚᱛᱚ ᱠᱚᱜᱮ ᱱᱟᱯᱟᱭ ᱜᱮ ᱪᱟᱸᱫᱳ ᱟᱥᱤᱥ ᱨᱮ
ᱦᱮᱸ ᱮᱠᱫᱚᱢ᱾ ᱛᱚ ᱢᱟᱱᱮ,
ᱵᱟᱥᱤᱭᱟᱹᱡ ᱵᱤᱱ ᱡᱚᱢ ᱠᱮᱫᱟ?
ᱦᱳᱭ, ᱵᱟᱥᱠᱮᱭᱟᱜ ᱠᱚ ᱡᱚᱢ ᱵᱟᱲᱟ ᱦᱩᱭᱱᱟ ᱟᱨ ᱡᱚᱢ ᱵᱟᱲᱟ ᱠᱟᱛᱮᱫ ᱱᱤᱛᱜᱮ ᱡᱤᱨᱟᱹᱣ ᱵᱟᱲᱟ ᱦᱩᱭ ᱠᱟᱱᱟ᱾ ᱟᱫᱚ ᱱᱟᱦᱟᱜ ᱫᱚᱜᱼᱚᱭ ᱛᱷᱚᱲᱟ ᱜᱟᱱ ᱨᱚᱯᱚᱲ ᱦᱩᱭᱩᱜ ᱠᱟᱱᱟ ᱱᱚᱣᱟ ᱨᱮᱜᱮ᱾ ᱛᱚ ᱟᱵᱮᱱᱟᱜ ᱫᱚ ᱵᱟᱥᱠᱮᱭᱟᱜ ᱠᱚ ᱦᱩᱭ ᱵᱟᱲᱟᱭᱱᱟ ᱥᱮ ᱟᱣᱨᱤ?
ᱢᱟᱱᱮ ᱵᱟᱹᱥᱤᱭᱟᱹᱢ ᱡᱚᱢ ᱵᱟᱲᱟ ᱫᱚ ᱦᱩᱭᱩᱜ ᱠᱟᱱᱟ, ᱵᱟᱥᱠᱮᱭᱟᱜ ᱫᱚ ᱵᱟᱝ ᱦᱩᱭᱩᱜ ᱠᱟᱱᱟ ᱮᱠᱷᱚᱱ ᱦᱟᱸᱜ᱾
ᱚᱻ
ᱚᱱᱟ ᱜᱮ ᱛᱟᱦᱚᱞᱮ,
ᱢᱤᱫᱴᱮᱱ ᱞᱤᱧ ᱠᱩᱞᱤᱭᱮᱫ ᱵᱮᱱᱟ, ᱢᱮᱱᱫᱟᱞᱤᱧ
ᱡᱟᱦᱱᱟᱜ ᱤᱭᱟᱨᱵᱟᱰ ᱠᱚ ᱥᱮ ᱦᱮᱰᱯᱷᱳᱱ ᱠᱚᱵᱮᱱ ᱞᱟᱜᱟᱣ ᱮᱢᱟᱱ ᱠᱟᱜ-ᱟ ᱥᱮ ᱪᱮᱫ? ᱢᱟᱱᱮ ᱟᱣᱟᱡᱽ ᱛᱷᱚᱲᱟ ᱱᱟᱦᱟᱜ ᱤᱭᱟᱹ ᱵᱟᱹᱭ ᱵᱟᱹᱭ ᱧᱚᱜᱚᱜ ᱠᱟᱱᱟ, ᱛᱚ ᱚᱱᱟ
ᱤᱭᱟᱨᱵᱟᱴ ᱤᱧ ᱞᱟᱜᱟᱣ ᱠᱟᱫᱟ᱾
ᱚ ᱚᱱᱟ ᱫᱚ ᱞᱟᱲᱟ ᱞᱮᱠᱷᱟᱡ ᱵᱮᱱ ᱜᱟᱱᱚᱜᱼᱟ, ᱪᱮᱫᱟᱜ ᱡᱮ ᱱᱚᱣᱟ ᱫᱚ ᱦᱟᱸᱜ ᱮᱤᱭᱟᱨᱵᱟᱴ ᱠᱚᱫᱚ ᱱᱟᱦᱟᱜ ᱵᱟᱭ ᱥᱟᱯᱳᱴᱟ ᱱᱩᱭ ᱫᱚ
ᱞᱟᱦᱟ ᱨᱮᱠᱚ ᱢᱮᱱ ᱠᱟᱜᱼᱟ᱾ ᱦᱳᱭ
ᱵᱟᱭ ᱥᱟᱯᱳᱴᱟ ᱮᱭᱟᱨᱵᱟᱴ ᱠᱚ?
ᱦᱩᱸ, ᱢᱟᱱᱮ ᱨᱮᱡᱮᱠᱴ ᱫᱟᱲᱮᱭᱟᱜᱼᱟ ᱚᱱᱟ ᱠᱚᱞ᱾ ᱛᱟᱭᱱᱚᱢ ᱛᱮ ᱦᱟᱸᱜ ᱯᱚᱭᱥᱟ ᱢᱟᱱᱮ ᱠᱟᱹᱣᱰᱤ ᱮᱢᱚᱜ ᱜᱷᱟᱹᱲᱤᱡ ᱛᱚᱠᱷᱚᱱ ᱦᱟᱸᱜ ᱵᱟᱝ ᱠᱮᱱᱥᱤᱞ ᱫᱟᱲᱮᱭᱟᱜᱼᱟ᱾
ᱱᱚᱨᱢᱟᱞ ᱵᱮᱱ ᱤᱭᱟᱹ ᱞᱮ ᱠᱷᱟᱡ ᱵᱟᱛᱨᱟᱜ-ᱟ᱾ ᱪᱮᱫᱟᱜ ᱡᱮ ᱟᱣᱟᱡ ᱛᱷᱚᱲᱟ ᱵᱷᱮᱜᱟᱨ ᱧᱚᱜ ᱟᱸᱡᱚᱢᱚᱜ ᱠᱟᱱᱟ᱾
ᱟᱪᱪᱷᱟᱧ ᱧᱮᱞᱟ ᱴᱷᱤᱠ ᱜᱮᱭᱟ᱾ ᱛᱚ ᱟᱢᱟᱜ ᱢᱟᱱᱮ ᱠᱩᱥᱤᱭᱟᱱ ᱡᱚᱢᱟᱜ ᱪᱮᱫ ᱠᱟᱱᱟ?
ᱦᱳᱭ ᱦᱳᱭ ᱚᱱᱟ ᱢᱟᱞᱤᱧ ᱞᱟᱹᱭ ᱜᱮ ᱱᱟᱦᱟᱜ, ᱟᱫᱚ ᱚᱱᱟ ᱟᱣᱟᱡᱽ ᱵᱮᱱ ᱠᱞᱤᱭᱟᱨ ᱞᱮᱠᱷᱟᱡ ᱵᱟᱝ ᱵᱟᱛᱨᱟᱣ ᱞᱟᱦᱟ ᱠᱚᱜᱼᱟ᱾
ᱟᱵᱮᱱᱟᱜ ᱮᱭᱟᱨᱵᱟᱰ ᱨᱮᱱᱟᱜ ᱟᱣᱟᱡᱽ ᱱᱚᱣᱟ ᱨᱮ ᱥᱟᱯᱷᱟ ᱵᱟᱝ ᱟᱸᱡᱚᱢᱚᱜ ᱠᱟᱱ ᱛᱟᱵᱮᱱᱟ᱾
ᱟᱪᱪᱷᱟ ᱛᱚ ᱦᱟᱯᱮ, ᱮᱭᱟᱨᱵᱟᱴᱤᱧ ᱠᱷᱩᱞᱟᱹᱣ ᱫᱟ ᱛᱟᱦᱚᱞᱮ᱾
ᱦᱮᱸ, ᱠᱷᱩᱞᱟᱹᱣ ᱞᱮᱠᱷᱟᱡ ᱟᱹᱰᱤ ᱱᱟᱯᱟᱭ ᱦᱩᱭᱩᱜᱼᱟ ᱵᱟᱱᱟ ᱦᱚᱲ ᱞᱟᱹᱜᱤᱫ ᱛᱮ᱾
ᱢᱟ, ᱦᱚᱭᱱᱟ ᱟᱨᱠᱤ ᱮᱭᱟᱨᱵᱟᱴ
ᱦᱚ
ᱟᱸᱡᱚᱢᱚᱜ ᱠᱟᱱᱟ ᱱᱤᱛᱚᱜ?
ᱦᱳᱭ ᱱᱤᱛᱚᱜ ᱛᱷᱚᱲᱟ ᱥᱟᱯᱷᱟ ᱧᱚᱜ ᱠᱞᱤᱭᱟᱨ ᱧᱚᱜ ᱟᱸᱡᱚᱢᱚᱜ ᱠᱟᱱᱟ, ᱛᱚ ᱟᱹᱞᱤᱧᱟᱜ ᱯᱷᱮᱵᱨᱮᱴ ᱡᱚᱢ ᱧᱩᱣᱟᱜ ᱫᱚ ᱠᱟᱱᱟ, ᱟᱹᱞᱤᱧ ᱫᱚ ᱵᱮᱥᱤ ᱫᱚ ᱢᱟᱱᱮ ᱟᱜᱟᱨ ᱡᱚᱢ ᱨᱮᱱᱟᱜ ᱞᱤᱧ ᱢᱮᱱᱟ ᱛᱚ ᱡᱤᱞ ᱠᱚᱨᱮᱱᱟᱜ ᱞᱤᱧ ᱢᱮᱱᱟ ᱛᱚ ᱟᱹᱞᱤᱧ ᱫᱚ ᱟᱹᱰᱤ ᱠᱩᱥᱤ ᱞᱤᱧ ᱟᱹᱭᱠᱟᱹᱣᱟ ᱥᱩ ᱠᱨᱤ ᱡᱤᱞᱤᱧ ᱠᱩᱥᱤᱜ ᱛᱟᱦᱮᱸᱱᱟ᱾
ᱟᱪᱪᱷᱟ ᱟᱪᱪᱷᱟ᱾
ᱦᱳᱭ, ᱟᱨ ᱚᱱᱟ ᱫᱚ ᱟᱹᱞᱤᱧᱟᱜ ᱢᱟᱱᱮ ᱯᱷᱮᱵᱨᱮᱴ ᱠᱟᱱᱟ, ᱚᱱᱟ ᱫᱚ ᱟᱞᱤᱧ ᱟᱹᱰᱤᱞᱤᱧ ᱠᱩᱥᱤᱭᱟᱜᱼᱟ᱾ ᱟᱨ, ᱟᱨ ᱮᱴᱟᱜ ᱡᱤᱱᱤᱥ ᱨᱮᱭᱟᱜ ᱡᱩᱫᱤ ᱞᱤᱧ ᱢᱮᱱᱠᱷᱟᱱ ᱛᱚ ᱞᱮᱭ ᱫᱚ ᱦᱮᱸ ᱟᱸᱡᱚᱢᱮᱫ ᱠᱟᱱ ᱜᱮᱭᱟ ᱵᱮᱱ ᱡᱷᱟᱞ ᱢᱩᱲᱤ ᱡᱟᱦᱟᱸ ᱠᱚ ᱢᱮᱛᱟᱜ ᱠᱟᱱᱟ᱾ ᱚᱱᱟ ᱴᱨᱮᱹᱱ ᱠᱚᱨᱮ ᱠᱚ ᱟᱹᱠᱷᱨᱤᱧ ᱛᱟᱦᱮᱱ ᱾ ᱚᱱᱟᱴᱟᱜ ᱫᱚ ᱟᱹᱰᱤ ᱱᱟᱦᱟᱜ ᱼᱼ ᱟᱹᱰᱤ ᱱᱟᱯᱟᱭ ᱦᱟᱸᱜ ᱞᱤᱧ ᱯᱷᱮᱵᱟᱨᱮᱴ ᱠᱟᱱ ᱛᱟᱹᱞᱤᱧᱟ ᱡᱚᱢᱟᱜ ᱾ ᱡᱟᱦᱟᱸ ᱛᱤᱥ ᱜᱮᱞᱤᱧᱼᱼ ᱡᱟᱦᱟᱸ ᱥᱮᱫ ᱫᱟᱬᱟᱱ ᱞᱤᱧ ᱥᱮᱱᱚᱜ ᱛᱟᱦᱮᱱᱟ ᱛᱚ ᱢᱟᱱᱮ ᱚᱱᱟ ᱼᱼ ᱫᱚᱞᱤᱧ ᱴᱨᱮᱱ ᱨᱮᱱᱟᱜ ᱚᱱᱟ ᱡᱷᱟᱞ ᱢᱩᱲᱤ ᱫᱚ ᱱᱟᱦᱟᱸᱜ ᱞᱤᱧ ᱡᱚᱢ ᱛᱟᱦᱮᱱ ᱜᱮᱭᱟ ᱾ ᱪᱮᱫᱟᱜ ᱡᱮ ᱚᱱᱟ ᱫᱚ ᱦᱟᱸᱜ ᱵᱷᱮᱜᱟᱨ ᱧᱚᱜ ᱛᱷᱚᱲᱟ ᱥᱤᱵᱤᱞ ᱧᱚᱜ ᱛᱟᱦᱮᱱᱟ ᱾ ᱵᱟᱠᱤ ᱫᱚᱠᱟᱱ ᱵᱟᱞᱟ ᱠᱷᱚᱡ ᱫᱚ ᱱᱟᱦᱟᱜ ᱾ ᱦᱳᱭ ᱦᱳᱭ ᱾
ᱡᱟᱭᱦᱳᱠ ᱟᱨ ᱦᱮᱸ ᱞᱟᱹᱭ ᱵᱤᱱ ᱾
ᱦᱮᱸ ᱟᱵᱮᱱᱟᱜ ᱫᱚ ᱚᱠᱟᱴᱟᱜ ᱠᱟᱱᱟ ᱥᱚᱵᱥᱮ ᱼᱼ
ᱟᱸ ᱟᱹᱞᱤᱧᱟᱜ ᱫᱚ ᱢᱟᱱᱮ ᱼᱼ ᱮᱠᱪᱩᱭᱮᱞᱤ ᱵᱷᱮᱹᱡᱽ ᱫᱚᱢᱮ ᱞᱤᱧ ᱠᱩᱥᱤᱭᱟᱜ ᱜᱮᱭᱟ ᱟᱨᱠᱤ ᱾ ᱢᱟᱱᱮᱼᱼ
ᱦᱩᱸ ᱾
ᱱᱟᱱᱟ ᱦᱩᱱᱟᱹᱨ ᱟᱲᱟᱜ ᱥᱟᱠᱟᱢ ᱠᱚ ᱾ ᱢᱟᱱᱮ ᱡᱷᱚᱛᱚ ᱟᱨᱠᱤ ᱥᱚᱵᱡᱤ ᱢᱚᱫᱷᱮ ᱾ ᱢᱟᱱᱮ ᱡᱷᱚᱼᱼ ᱼᱛᱚ ᱢᱟᱱᱮ ᱡᱟᱦᱟᱱᱟᱜ ᱜᱮᱢ ᱩᱛᱩ ᱠᱟᱛᱮᱫ ᱦᱚᱸ ᱢᱟᱱᱮ ᱼᱼ ᱛᱮᱠᱮ ᱠᱟᱛᱮᱫ ᱦᱳᱠ, ᱨᱟᱯᱟᱜ ᱠᱟᱛᱮᱫ ᱦᱳᱠ ᱡᱟᱦᱟᱱᱟᱜ ᱜᱮᱢ ᱤᱢᱟᱹᱧᱟ ᱚᱱᱟᱜᱮ ᱼᱼ ᱢᱟᱱᱮ ᱠᱩᱥᱤᱭᱟᱜ ᱟᱨᱠᱤ ᱾ ᱟᱨ ᱼᱼ ᱡᱮᱞ ᱢᱚᱫᱽᱫᱷᱮ ᱫᱚ ᱵᱮᱞᱮ ᱟᱨ ᱦᱟᱹᱠᱳ ᱾ ᱚᱱᱟ ᱪᱷᱟᱲᱟ ᱫᱚ ᱢᱟᱱᱮ ᱦᱮᱸ ᱚᱱᱟ ᱪᱷᱟᱲᱟ ᱼᱼ ᱟᱫᱚ ᱪᱮᱫ ᱦᱚᱸ ᱵᱟᱹᱧ ᱠᱩᱥᱤᱭᱟᱜ ᱜᱮᱭᱟ ᱾ ᱠᱤᱱᱛᱩ ᱟᱵᱚᱣᱟᱜ ᱢᱟᱱᱮ ᱼᱼ ᱨᱤᱛᱤ ᱢᱮᱼᱢᱮᱱᱟᱜ ᱜᱮᱭᱟ ᱨᱤᱛᱤ ᱱᱤᱛᱤ ᱢᱮᱼᱢᱮᱱᱟᱜ ᱜᱮᱭᱟ, ᱡᱮ ᱢᱟᱱᱮ ᱵᱟᱦᱟ ᱨᱮ ᱼᱼ ᱥᱤᱢᱻ ᱢᱟᱱᱮᱼᱼ ᱥᱤᱢ ᱢᱟᱱᱮ ᱵᱚᱸᱜᱟ ᱠᱷᱤᱼᱠᱷᱤᱪᱩᱲᱤ ᱡᱚᱢ ᱦᱩᱭᱩᱜᱼᱟ ᱟᱨᱠᱤ ᱾ ᱟᱨ ᱵᱷᱟᱸᱰᱟᱱ ᱠᱚᱨᱮ ᱦᱚᱸ ᱢᱮᱱᱟᱜᱼᱟ ᱛᱚ ᱚᱱᱟ ᱫᱚ ᱜᱟᱱᱚᱜ ᱜᱮᱭᱟ ᱾ ᱢᱤᱼᱢᱤᱫ ᱫᱤᱱ ᱵᱟᱨ ᱫᱤᱱ ᱡᱚᱢ ᱫᱚ ᱾
ᱦᱳᱭ ᱦᱳᱭ, ᱦᱳᱭ ᱟᱹᱰᱤ ᱜᱟᱱ ᱦᱚᱲ ᱠᱚ ᱟᱯᱱᱟ ᱟᱯᱱᱟ ᱮᱱᱛᱮ ᱦᱩᱫᱤᱥ ᱼᱼ ᱟᱯᱱᱟ ᱟᱯᱱᱟ ᱠᱩᱥᱤ ᱫᱚ ᱮᱱᱛᱮᱫ ᱡᱷᱚᱛᱚ ᱦᱚᱲᱟᱜ ᱫᱚ ᱢᱤᱫ ᱨᱚᱠᱚᱢ ᱵᱟᱝ ᱛᱟᱸᱦᱮᱱᱟ ᱾ ᱡᱚᱼᱼ ᱼᱛᱚ ᱦᱚᱲ ᱡᱮᱢᱚᱱ ᱛᱤ ᱨᱮᱭᱟᱜ ᱠᱟᱹᱴᱩᱵ ᱥᱚᱢᱟᱱ ᱵᱟᱹᱱᱩᱜᱼᱟ ᱾ ᱥᱮᱨᱚᱠᱚᱢ ᱼᱼ ᱦᱚᱲᱟᱜ ᱟᱸ ᱢᱟᱱᱮ ᱯᱚᱥᱚᱱᱫ ᱦᱚᱸ ᱼᱼ ᱢᱟᱱᱮ ᱡᱩᱫᱟᱹ ᱡᱩᱫᱟᱹ ᱦᱩᱭ ᱫᱟᱲᱮᱭᱟᱜᱼᱟ ᱾ ᱡᱷᱚᱛᱚ ᱦᱚᱲᱟᱜ ᱢᱤᱫ ᱥᱚᱢᱟᱱ ᱫᱚ ᱵᱟᱝ ᱦᱩᱭ ᱫᱟᱲᱮᱭᱟᱜᱼᱟ ᱾ ᱦᱳᱭ, ᱛᱟᱦᱞᱮ ᱛᱚᱵᱮ ᱟᱹᱞᱤᱧ ᱢᱤᱫᱴᱮᱡ ᱞᱤᱧ ᱠᱩᱞᱤᱭᱮᱫ ᱵᱮᱱᱟ ᱾
ᱛᱚᱻ ᱟᱵᱮᱱ ᱡᱩᱫᱤ ᱢᱟᱱᱮ ᱱᱤᱛ ᱦᱟᱹᱵᱤᱡ ᱛᱮ ᱟᱵᱮᱱ ᱚᱠᱟ ᱚᱠᱟ ᱫᱟᱬᱟᱱ ᱡᱩᱫᱤ ᱢᱚ ᱼᱼ ᱼᱠᱟ ᱵᱮᱱ ᱧᱟᱢ ᱠᱷᱟᱡ ᱚᱠᱟ ᱚᱠᱟᱵᱮᱱ ᱫᱟᱲᱟ ᱵᱮᱱ ᱼᱼ ᱥᱮᱱᱚᱜᱼᱟ? ᱟᱨ ᱢᱟᱱᱮ ᱟᱵᱚ ᱟᱵᱚ ᱵᱷᱟᱨᱚᱛ ᱫᱤᱥᱚᱢ ᱵᱷᱤᱛᱨᱤ ᱨᱮᱜᱮ ᱼᱼ ᱠᱤ ᱥᱮ ᱚᱠᱟ ᱚᱠᱟ ᱵᱮᱱ ᱫᱟᱬᱟ ᱵᱟᱲᱟᱣ ᱠᱟᱜᱼᱟ? ᱛᱷᱚᱲᱟ ᱵᱮᱱ ᱞᱟᱹᱭ ᱠᱮᱭᱟ ᱦᱳᱭ ᱾ ᱟᱨ ᱚᱱᱟ ᱨᱮᱱᱟᱜ ᱛᱷᱚᱲᱟ ᱮᱠᱥᱯᱨᱤᱭᱮᱱᱥ ᱞᱟᱹᱭ ᱵᱮᱱ ᱦᱳᱭ ᱾
ᱦᱮᱸ, ᱫᱟᱬᱟ ᱫᱚ ᱱᱚᱣᱟ ᱳᱭ ᱼᱼ ᱳᱰᱤᱥᱟ ᱟᱨ ᱵᱮᱝᱜᱚᱞ ᱨᱮᱜᱮ ᱫᱟᱬᱟ ᱫᱚ ᱦᱳᱭ ᱠᱟᱱᱟ ᱾ ᱟᱨ ᱫᱟᱬᱟ ᱨᱮᱱᱟᱜ ᱤᱪᱪᱷᱟᱹ ᱫᱚ ᱜᱚᱴᱟ ᱵᱷᱟᱨᱚᱛ ᱫᱤᱥᱚᱢ ᱜᱮ ᱢᱮᱱᱟᱜᱼᱟ ᱾ ᱡᱮᱢᱚᱱ ᱟᱜᱽᱼᱟᱜᱽᱨᱟ ᱢᱮᱱᱟᱜᱼᱟ, ᱠᱤᱢᱵᱟ ᱢᱟᱱᱮ ᱱᱟᱱᱟ ᱦᱩᱱᱟᱹᱨ ᱼᱼ ᱡᱟᱭᱜᱟ ᱢᱮᱱᱟᱜᱼᱟ ᱛᱚ, ᱜᱳᱣᱟ ᱢᱮᱱᱟᱜᱼᱟ ᱛᱚ ᱾ ᱡᱮᱢᱚᱱ ᱢᱚᱦᱟᱨᱟᱥᱴᱨᱚ ᱨᱮ ᱚᱡᱳᱫᱫᱷᱟ ᱜᱳᱦᱟ ᱢᱮᱱᱟᱜᱼᱟ ᱾ ᱢᱟᱱᱮ ᱟᱹᱰᱤ ᱩᱛᱟᱹᱨ ᱜᱮ ᱢᱮᱱᱟᱜᱼᱟ ᱞᱤᱥᱴ ᱨᱮ ᱾ ᱠᱤᱱᱛᱩ ᱼᱼ ᱢᱟᱱᱮ ᱪᱟᱞᱟᱣ ᱫᱚ ᱵᱟᱝ ᱦᱩᱭᱩᱜ ᱠᱟᱱᱟ ᱾ ᱟᱨ ᱡᱟᱸᱦᱟ ᱠᱩᱧ ᱫᱟᱬᱟ ᱼᱼ ᱟᱹᱜᱩᱣ ᱠᱟᱫᱟ ᱚᱱᱟ ᱫᱚ ᱦᱩᱭᱩᱜ ᱠᱟᱱᱟ ᱵᱮᱝᱜᱚᱞ ᱨᱮᱱᱟᱜ ᱵᱮᱝᱜᱚᱞ ᱯᱚᱱᱚᱛ ᱨᱮᱱᱟᱜ ᱼᱼ ᱫᱤᱜᱷᱟ ᱩᱸ ᱡᱟ ᱫᱟᱨᱡᱤᱞᱤᱝ ᱾ ᱟᱨ ᱵᱮᱝᱜᱚᱞ ᱯᱚᱱᱚᱛ ᱨᱮ ᱡᱟᱸᱦᱟ ᱠᱚ ᱢᱮᱱᱟᱜᱼᱟ ᱟᱨᱠᱤ ᱡᱮᱢᱚᱱ ᱼᱼ ᱵᱟᱸᱠᱩᱲᱟ ᱥᱮᱫ ᱢᱮᱱᱟᱜᱼᱟ ᱥᱩᱥᱩᱱᱤᱭᱟ ᱵᱩᱨᱩ ᱾ ᱟᱨ ᱼᱼ ᱟᱸ ᱢᱩᱠᱩᱴᱢᱩᱱᱤ ᱰᱮᱢ ᱟᱨᱠᱤ ᱾ ᱚᱱᱟ ᱠᱚᱜᱮ ᱟᱨ ᱦᱚᱥᱼᱦᱚᱯᱚᱱ ᱢᱟᱨᱟᱝ ᱠᱟᱛᱮᱫ ᱦᱟᱰᱮ ᱱᱚᱸᱰᱮ ᱟᱨᱠᱤ᱾ ᱫᱟᱲᱟ ᱦᱳᱭ ᱠᱟᱱᱟ, ᱛᱚ ᱚᱱᱟᱜᱮ ᱟᱨᱠᱤ ᱾ᱟᱹᱵᱤᱱ ᱫᱚ?
ᱟᱹᱰᱤ ᱱᱟᱯᱟᱭ ᱟᱪᱪᱷᱟ ᱴᱷᱤᱠ ᱟᱹᱰᱤ ᱢᱚᱸᱡᱽ ᱟᱵᱮᱱ ᱵᱮᱱ ᱞᱟᱹᱭ ᱠᱮᱜ-ᱟ᱾ ᱟᱹᱰᱤ ᱜᱟᱱ ᱡᱟᱭᱜᱟ ᱵᱮᱱ ᱫᱟᱬᱟ ᱟᱠᱟᱫ ᱜᱮᱭᱟ ᱟᱵᱮᱱ ᱦᱚᱸ᱾ ᱟᱹᱞᱤᱧ ᱡᱩᱫᱤ ᱞᱤᱧ ᱞᱟᱹᱭ ᱠᱷᱟᱱᱡ ᱟᱹᱞᱤᱧᱟᱜ ᱱᱤᱡᱮᱨᱟᱜ ᱛᱚ ᱟᱹᱞᱤᱧ ᱢᱟ ᱦᱟᱜ ᱱᱚᱛᱮ ᱮᱱᱛᱮ ᱴᱟᱜ ᱥᱟᱱᱛᱟᱲ ᱯᱟᱨᱠᱟᱱᱟ ᱢᱟ ᱜᱚᱴᱟ ᱱᱟᱦᱟᱜ ᱞᱤᱧ ᱫᱟᱬᱟ ᱟᱠᱟᱫ-ᱟ ᱱᱚᱛᱮ ᱢᱟ ᱟᱨ ᱱᱟᱛᱮ ᱦᱳᱭᱮᱱᱟ ᱡᱩᱫᱤ ᱞᱤᱧ ᱞᱟᱹᱭ ᱠᱷᱟᱡ ᱯᱩᱨᱩᱵ ᱱᱟᱠᱷᱟ ᱯᱩᱨᱩᱞᱤᱭᱟ ᱨᱟᱡᱽᱡᱮ ᱡᱟᱸᱦᱟ ᱛᱤᱱᱟᱹᱜ ᱢᱮᱱᱟᱜ ᱠᱟᱜ-ᱟ᱾
ᱦᱩᱸ
ᱡᱟᱸᱦᱟ ᱛᱤᱱᱟᱹᱜ ᱜᱮ ᱯᱩᱨᱩᱞᱤᱭᱟᱹ ᱨᱟᱡᱽ ᱢᱮᱱᱟᱜ-ᱟ ᱵᱩᱨᱩ ᱫᱤᱥᱚᱢ ᱚᱱᱟ ᱠᱚᱨᱮ ᱜᱚᱴᱟ ᱞᱤᱧ ᱫᱟᱲᱟ ᱟᱠᱟᱜ-ᱟ ᱚᱱᱛᱮ ᱫᱚ ᱟᱥᱟᱢ ᱢᱮᱜᱷᱟᱞᱚᱭ ᱛᱨᱤᱯᱩᱨᱟ ᱢᱮᱡᱳᱨᱟᱢ ᱠᱚ ᱚᱱᱟ ᱠᱚ ᱜᱚᱴᱟ ᱥᱤᱠᱤᱢ ᱜᱮᱝᱴᱚᱠ ᱥᱮᱫ ᱞᱮᱠᱟᱛᱮ ᱛᱮ ᱜᱚᱴᱟ ᱱᱚᱣᱟ ᱫᱟᱨᱡᱤᱞᱤᱝ ᱢᱟᱦᱟ ᱱᱚᱭ ᱥᱩᱨ ᱫᱤᱱ ᱱᱟᱦᱟᱜ ᱞᱤᱧ ᱥᱮᱱ ᱞᱮᱱ ᱟᱹᱰᱤ ᱢᱚᱸᱡᱽ ᱚᱸᱰᱮᱞᱤᱧ ᱪᱟᱞᱟᱣ ᱞᱮᱱᱟ᱾ ᱥᱟᱱᱟᱢ ᱠᱷᱚᱱ ᱢᱚᱸᱡᱽ ᱫᱚ ᱚᱱᱟ ᱦᱟᱸᱜ ᱥᱤᱢᱞᱟ ᱨᱮ ᱦᱟᱸᱜ ᱟᱹᱭᱠᱟᱹᱣ ᱞᱮᱱᱟ ᱟᱨ ᱫᱟᱨᱡᱤᱞᱤᱝ ᱨᱮᱦᱚᱸ ᱢᱚᱸᱡᱽ ᱟᱹᱭᱠᱟᱹᱣ ᱞᱮᱱ ᱜᱮᱭᱟ᱾ ᱚᱸᱰᱮ ᱫᱚ ᱦᱟᱸᱜ ᱪᱟᱭ ᱵᱟᱜᱟᱱ ᱜᱚᱴᱟ ᱛᱟᱦᱮᱸ ᱠᱟᱱᱟ ᱟᱨ ᱟᱹᱞᱤᱧᱟᱜ ᱢᱳᱵᱟᱭᱤᱞ ᱫᱚ ᱱᱟᱦᱟᱜ ᱠᱷᱟᱨᱟᱯ ᱠᱟᱱ ᱛᱟᱸᱦᱮᱱᱟ ᱚᱱᱟ ᱥᱩᱢᱚᱭ ᱡᱟᱸᱦᱟ ᱥᱩᱢᱚᱭ ᱱᱟᱦᱟᱜ ᱚᱸᱰᱮ ᱞᱤᱧ ᱪᱟᱞᱟᱣ ᱞᱮᱱᱟ ᱛᱚ ᱟᱹᱰᱤ ᱟᱹᱰᱤ ᱵᱟᱹᱲᱤᱡ ᱞᱤᱧ ᱟᱹᱭᱠᱟᱹᱣ ᱞᱮᱫᱟ ᱢᱟᱱᱮ ᱡᱟᱦᱟᱸ ᱢᱤᱫᱴᱮᱱ ᱢᱤᱫᱴᱮᱱ ᱫᱤᱥᱟᱹ ᱫᱚᱦᱚᱭ ᱞᱟᱹᱜᱤᱫ ᱛᱮ ᱛᱟᱭᱱᱚᱢ ᱫᱤᱱ ᱞᱟᱹᱜᱤᱫ ᱛᱮ ᱢᱟᱱᱮ ᱵᱷᱤᱰᱭᱳ ᱵᱮᱱᱟᱣ ᱠᱚ ᱤᱭᱟᱹ ᱠᱚ ᱢᱟᱱᱮ ᱵᱟᱝ ᱦᱩᱭᱞᱮᱱ ᱛᱟᱹᱞᱤᱧᱟ ᱚᱱᱟ ᱢᱚᱱᱮᱨ ᱵᱚᱛᱚᱱ ᱟᱫᱚ ᱦᱚᱲᱟᱜ ᱛᱮ ᱯᱷᱳᱴᱳ ᱠᱟᱛᱮᱫ ᱫᱚ ᱮᱱᱛᱮᱫ ᱩᱱᱟᱹᱜ ᱢᱚᱸᱡᱽ ᱫᱚ ᱵᱟᱝ ᱦᱩᱭ ᱞᱮᱱᱟ ᱦᱚᱲᱟᱜ ᱛᱮᱞᱤᱧ ᱯᱷᱳᱴᱳ ᱞᱮᱱᱜᱮ ᱢᱮᱱ ᱢᱮᱱᱠᱷᱟᱱ ᱟᱹᱞᱤᱧᱟᱜ ᱢᱳᱵᱟᱭᱤᱞ ᱚᱱᱟ ᱥᱚᱢᱚᱭ ᱨᱮᱜᱮ ᱵᱟᱹᱲᱤᱡ ᱞᱮᱱ ᱛᱟᱹᱟᱞᱤᱧ ᱛᱮ ᱟᱹᱰᱤ ᱫᱩᱠ ᱞᱤᱧ ᱟᱹᱭᱠᱟᱹᱣ ᱠᱮᱫ-ᱟ ᱵᱚᱞᱮ ᱠᱤ ᱟᱨᱦᱚᱸ ᱡᱟᱦᱟᱸ ᱛᱤᱥ ᱡᱩᱫᱤ ᱢᱚᱠᱟᱞᱤᱧ ᱧᱟᱢᱟ ᱛᱚ ᱥᱟᱱᱟᱢ ᱠᱷᱚᱱ ᱞᱟᱦᱟᱨᱮ ᱚᱱᱛᱮ ᱪᱟᱞᱟᱜ ᱟᱨᱦᱚᱸ ᱞᱤᱧ ᱨᱤᱠᱟᱹᱭᱟ ᱡᱮ ᱚᱸᱰᱮᱞᱤᱧ ᱥᱮᱱᱚᱜ-ᱟ ᱵᱚᱞᱮ ᱟᱨ ᱜᱚᱴᱟ ᱪᱟᱭ ᱨᱮᱭᱟᱜ ᱵᱟᱜᱟᱱ ᱦᱟᱹᱨᱭᱟᱞᱤ ᱦᱟᱹᱨᱭᱟᱞᱤ ᱡᱟᱦᱟᱸ ᱥᱮᱫ ᱜᱮᱵᱚᱱ ᱠᱚᱭᱚᱜᱟ ᱚᱱᱛᱮ ᱜᱮ ᱪᱟᱭ ᱨᱮᱭᱟᱜ ᱵᱟᱜᱟᱱ ᱟᱨ ᱟᱹᱰᱤ ᱢᱚᱸᱡᱽ ᱢᱚᱸᱡᱽ ᱚᱸᱰᱮᱱᱟᱜ ᱦᱚᱨᱚᱜ ᱵᱟᱸᱫᱮ ᱟᱨ ᱠᱤᱪᱨᱤᱡ ᱠᱚ ᱥᱟᱱᱟᱢ ᱢᱟᱱᱮ ᱚᱸᱰᱮ ᱦᱚᱸ ᱟᱵᱚᱣᱟᱜ ᱪᱮᱫ ᱞᱮᱠᱟ ᱠᱟᱞᱪᱟᱨ
ᱦᱩᱸ ᱦᱩᱸ ᱦᱩᱸ
ᱟᱨ ᱰᱟᱦᱟᱨ ᱟᱲᱮ ᱟᱲᱮ ᱛᱮ ᱜᱚᱴᱟ ᱥᱟᱯᱷ ᱥᱟᱯᱷ ᱤᱡ ᱜᱚᱴᱟ ᱥᱟᱯᱷ ᱥᱩᱛᱨᱟ ᱜᱮ ᱛᱟᱦᱮᱱᱟ ᱠᱟᱱᱟ ᱛᱚ ᱚᱱᱟ ᱠᱚ ᱥᱴᱮᱴ ᱨᱮ ᱟᱹᱰᱤ ᱢᱟᱱᱮ
ᱦᱮᱸ ᱞᱟᱹᱭ ᱵᱤᱱ ᱞᱟᱹᱭ ᱪᱟᱵᱟᱭ ᱵᱤᱱ᱾
ᱦᱮᱸ ᱦᱮᱸ ᱵᱟᱥ ᱚᱸᱰᱮᱜᱮ ᱚᱱᱟ ᱠᱚᱨᱮ ᱞᱤᱧ ᱫᱟᱬᱟ ᱵᱟᱲᱟ ᱞᱮᱫ-ᱟ ᱟᱨ ᱡᱚᱠᱷᱚᱱ ᱚᱱᱛᱮ ᱚᱱᱟ ᱱᱚᱣᱟ ᱢᱮᱜᱷᱟᱞᱚᱭ ᱥᱮᱫ ᱞᱤᱧ ᱥᱮᱱ ᱞᱮᱱᱟ ᱚᱱᱛᱮ ᱡᱚᱠᱷᱚᱱ ᱚᱱᱟ ᱵᱩᱨᱩ ᱞᱤᱧ ᱫᱮᱡ ᱞᱮᱱᱟ ᱠᱟᱢᱥᱮ ᱠᱟᱢ ᱪᱟᱨ ᱜᱷᱟᱱᱴᱟ ᱥᱮ ᱯᱟᱸᱪ ᱜᱷᱟᱱᱴᱟ ᱜᱟᱹᱰᱤ ᱨᱮ ᱞᱟᱜᱟᱣ ᱞᱮᱱᱟ ᱟᱨ ᱢᱤᱫᱴᱮᱱ ᱡᱟᱭᱜᱟ ᱠᱚ ᱢᱮᱛᱟᱜ ᱠᱟᱱᱟ ᱪᱮᱨᱟ ᱯᱩᱸᱡᱤ ᱚᱱᱟ ᱫᱚ ᱱᱟᱦᱟᱜ ᱟᱹᱰᱤ ᱚᱸᱰᱮ ᱞᱟᱯᱷᱟᱝ ᱨᱮ ᱱᱟᱦᱟᱜ ᱢᱮᱱᱟᱜ-ᱟ ᱟᱨ ᱚᱸᱰᱮ ᱪᱟᱞᱟᱣ ᱠᱟᱛᱮ ᱫᱚ ᱱᱟᱦᱟᱜ ᱯᱚᱸᱫᱽᱨᱚ ᱢᱤᱱᱤᱴ ᱵᱤᱥ ᱢᱤᱱᱤᱴ ᱨᱮ ᱫᱟᱜ ᱟᱹᱜᱚ ᱞᱮᱫ ᱠᱟᱱ ᱛᱟᱦᱮᱱᱟᱭ ᱟᱨᱦᱚᱸ ᱱᱟᱭ ᱟᱥᱩᱲ ᱜᱚᱫᱮᱫ ᱠᱟᱱ ᱛᱟᱦᱮᱱᱟ ᱟᱨ ᱪᱟᱞᱟᱣ ᱦᱩᱭ ᱠᱷᱟᱱ ᱛᱟᱦᱮᱱᱟ ᱟᱯᱨᱤᱞ ᱢᱟᱦᱱᱟ ᱥᱩᱢᱟᱹᱭ ᱡᱚᱠᱷᱚᱱ ᱯᱩᱨᱟᱹ ᱥᱤᱛᱩᱝ ᱛᱟᱦᱮ ᱠᱟᱱᱟ ᱚᱱᱟ ᱚᱠᱛᱮ ᱟᱫᱚ ᱚᱱᱟ ᱚᱱᱟ ᱚᱠᱛᱮ ᱪᱟᱞᱟᱣ ᱦᱩᱭ ᱞᱮᱱ ᱠᱷᱟᱱ ᱫᱚ ᱱᱟᱦᱟᱜ ᱟᱫᱚ ᱵᱤᱨ ᱯᱩᱨᱟᱹ ᱥᱤᱛᱩᱝ ᱛᱟᱦᱮᱸ ᱠᱟᱱᱟ ᱟᱨ ᱚᱸᱰᱮ ᱪᱟᱞᱟᱣ ᱠᱟᱛᱮᱫ ᱫᱚ ᱯᱩᱨᱟᱹ ᱨᱟᱵᱟᱝ ᱠᱟᱱ ᱛᱟᱦᱮᱸᱱᱟ᱾
ᱦᱮᱸ ᱢᱟᱱᱮ ᱚᱱᱟ ᱢᱮᱜᱷᱟ ᱢᱮᱜᱷᱟᱞᱚᱭ ᱮᱨᱤᱭᱟ ᱫᱚ ᱢᱟᱱᱮ ᱫᱟᱜ ᱡᱟᱹᱯᱩᱫ ᱨᱮᱱᱟᱜ ᱢᱟᱱᱮ ᱥᱚᱵᱽ ᱥᱚᱢᱚᱭ ᱜᱮ ᱫᱟᱜ ᱜᱮᱭᱟᱭ ᱢᱟᱱᱮ ᱢᱮᱱ ᱞᱮᱠᱷᱟᱱ ᱟᱨᱠᱤ ᱫᱟᱜ ᱠᱤᱱ ᱵᱟ ᱦᱚᱭ ᱥᱚᱵ ᱥᱚᱢᱚᱭ ᱜᱮ ᱚᱸᱰᱮ ᱫᱚ ᱚᱸᱰᱮ ᱜᱮ ᱢᱟᱱᱮ ᱜᱚᱴᱟ ᱵᱷᱟᱨᱚᱛ ᱫᱤᱥᱚᱢ ᱨᱮ ᱚᱸᱰᱮ ᱜᱮ ᱵᱮᱥᱤ ᱫᱟᱜ ᱜᱮᱭᱟ ᱟᱨᱠᱤ᱾
ᱦᱳᱭ ᱦᱳᱭ
ᱦᱚᱭ ᱫᱟᱜ ᱠᱚ ᱢᱮᱱᱟᱜ-ᱟ ᱛᱚ ᱚᱱᱟᱜᱮ᱾
ᱦᱩᱸᱻᱦᱩᱸ ᱟᱨ ᱱᱟᱦᱟᱜ ᱫᱟᱬᱟ ᱫᱚ ᱦᱟᱸᱜ ᱚᱱᱛᱮ ᱮᱴᱟᱜ ᱥᱮᱫ ᱫᱚ ᱵᱟᱝ ᱦᱩᱭ ᱠᱟᱱᱟ ᱱᱟᱦᱟᱜ ᱨᱮᱹᱞ ᱜᱟᱹᱰᱤ ᱠᱚ ᱱᱚᱛᱮ ᱫᱚ ᱦᱟᱸᱜ ᱞᱟᱢᱵᱟ ᱴᱩᱨ ᱫᱚ ᱦᱟᱸᱜ ᱱᱟᱦᱟᱜ ᱵᱮᱥᱤ ᱫᱚ ᱱᱚᱛᱮ ᱱᱚᱣᱟ ᱫᱤᱞᱞᱤ ᱠᱚᱫᱚ ᱵᱟᱝ ᱪᱟᱞᱟᱣ ᱦᱩᱭᱩ ᱟᱠᱟᱱᱟ ᱱᱟᱦᱟᱸᱜ ᱵᱟᱠᱷᱟᱡ ᱠᱚᱢᱯᱞᱮᱱ ᱵᱟᱱᱟᱜ ᱠᱟᱱᱟ ᱦᱟᱸᱜ ᱟᱜᱽᱞᱟ᱾
ᱦᱩᱸ
ᱟ ᱵᱚᱪᱷᱚᱨᱮ ᱦᱮᱡ ᱱᱤᱛᱚ ᱫᱚ ᱦᱟᱸᱜ ᱫᱟᱲᱟ ᱵᱟᱲᱟᱭ ᱪᱟᱞᱟᱣ
ᱟᱜᱞᱟ ᱰᱮᱥᱴᱮᱱᱮᱥᱮᱱ ᱥᱮ ᱪᱮᱫ? ᱡᱟᱠ ᱱᱟᱯᱟᱭ ᱜᱮ ᱟᱨᱠᱤ ᱡᱟ ᱠᱚᱢ ᱫᱟᱨᱟ ᱟᱹᱜᱩ ᱠᱟᱫᱟ ᱟᱨ ᱢᱟᱱᱮ ᱚᱱᱟ ᱠᱚ ᱡᱟᱭᱜᱟ ᱧᱮᱞ ᱟᱹᱜᱩ ᱠᱟᱛᱮᱜ ᱢᱟᱱᱮ ᱟᱵᱟᱨ ᱚ ᱟᱢ ᱪᱟᱞᱟᱜ ᱥᱟᱱᱟᱭᱮᱫ ᱢᱮᱭᱟ ᱥᱮ ᱪᱮᱫ?
ᱦᱳᱭ ᱦᱳᱭ᱾ ᱢᱟᱱᱮ ᱩᱱᱟᱹᱜ ᱢᱚᱡ ᱦᱳᱭ ᱦᱳᱭ ᱩᱱᱟᱹᱜ ᱢᱚᱡᱼᱟ ᱱᱟᱯᱟᱭ ᱟᱹᱭᱠᱟᱹᱜ ᱠᱟᱱᱟ ᱢᱟᱱᱮ ᱠᱤ ᱟᱨᱦᱚᱸ ᱪᱟᱞᱟᱜ ᱥᱟᱱᱟ ᱠᱟᱱᱟ ᱚᱱᱟ ᱡᱟᱭᱜᱟ ᱠᱚ ᱦᱳᱭ ᱾
ᱪᱚ ᱪᱚ ᱛᱚ ᱡᱟᱠ ᱤᱧᱟᱹᱜ ᱦᱚᱸ ᱤᱪᱪᱷᱟᱹ ᱢᱮᱱᱟᱜᱼᱟ ᱡᱮ ᱩᱱᱟ ᱡᱟᱭᱜᱟ ᱠᱚᱧ ᱧᱮᱞ ᱟᱹᱜᱩᱭᱟ᱾ ᱟᱢ ᱡᱟᱦᱟᱸ ᱠᱚᱢ ᱢᱮᱱ ᱠᱮᱫᱟ ᱚᱱᱟ ᱠᱚᱧ ᱧᱮᱞ ᱟᱹᱜᱩᱭᱟ ᱦᱮᱸ ᱦᱮᱸ ᱫᱚᱢᱮ